ᱦᱮᱸ ᱡᱚᱦᱟᱨ ᱜᱮ ᱜᱚᱝᱠᱮ᱾ ᱦᱮᱞᱳ᱾
ᱦᱮᱞᱳᱣ᱾
ᱦᱮᱸ ᱡᱚᱦᱟᱨ ᱜᱮ ᱜᱚᱝᱠᱮ᱾
ᱦᱮᱸ ᱡᱚᱦᱟᱨ ᱜᱮ ᱡᱚᱦᱟᱨ ᱜᱮ᱾
ᱦᱚᱭ᱾
ᱟᱹᱞᱤᱧᱟᱜ ᱨᱚᱲ ᱵᱮᱱ ᱟᱸᱡᱚᱢ ᱴᱷᱤᱠᱟᱹᱭ‌ ᱫᱟ, ᱦᱮᱸ ᱜᱚᱝᱠᱮ ᱱᱟᱯᱼᱼ
ᱟᱸᱡᱚᱢᱮᱸᱜ ᱠᱟᱱ ᱜᱮᱭᱟ ᱞᱤᱧ, ᱟᱹᱞᱤᱧᱟᱜ? ᱦᱚᱸ ᱟᱹᱞᱤᱧᱟᱜ ᱨᱚᱲ ᱟᱸᱡᱚᱢᱚᱜ ᱠᱟᱱ ᱜᱮᱭᱟ? ᱦᱚᱭ ᱛᱟᱞᱦᱮ ᱜᱚᱝᱠᱮᱼᱼ ᱚ ᱦᱮᱸ ᱛᱟᱦᱚᱞᱮ ᱜᱚᱝᱠᱮ ᱞᱤᱧ ᱢᱮᱱ ᱮᱫᱟ ᱛᱟᱦᱚᱞᱮ ᱤᱭᱟᱹ ᱪᱟᱥᱼᱵᱟᱥ ᱠᱚᱫᱚ ᱛᱟᱦᱚᱞᱮ ᱛᱤᱱᱟᱹᱜ ᱡᱷᱟᱹᱞ ᱜᱮᱵᱚᱱᱼᱼ ᱟᱬᱜᱚᱠᱟᱜᱼᱟ
ᱟ ᱜᱚᱝᱠᱮ ᱟᱞᱮ ᱥᱮᱫ ᱫᱚ ᱪᱟᱥᱵᱟᱥ ᱫᱚ ᱱᱚᱜᱼᱚᱭ ᱠᱷᱮᱛ ᱠᱚᱜᱮ ᱱᱟᱜ ᱢᱟᱱᱮ ᱯᱟᱲᱟᱜ ᱵᱟᱲᱟ ᱦᱩᱭ ᱟᱠᱟᱱᱟ ᱱᱟᱦᱟᱜ ᱵᱷᱤᱛᱟᱹ ᱠᱚ ᱢᱟᱜ ᱵᱟᱲᱟ ᱦᱩᱭ ᱟᱠᱟᱱᱟ ᱟᱫᱚ ᱱᱚᱜ-ᱚᱭ ᱨᱚᱦᱚᱭ ᱛᱮᱫ ᱟᱹᱶᱨᱤ ᱨᱚᱦᱚᱭ ᱦᱩᱭ ᱟᱠᱟᱱᱟ ᱡᱷᱚᱛᱚ ᱠᱤᱪᱷᱩ ᱞᱚᱥᱚᱫ ᱦᱚᱸ ᱞᱚᱥᱚᱫ ᱦᱩᱭ ᱟᱠᱟᱱᱟ ᱟᱫᱚ ᱢᱩᱞᱤᱭᱟ ᱱᱟᱜ ᱟᱹᱶᱨᱤ ᱞᱮ ᱢᱩᱞᱤᱭᱟ ᱠᱚᱣᱟ ᱱᱟᱦᱟᱜ ᱠᱚᱢ ᱧᱚᱜ ᱜᱮᱭᱟ ᱠᱚ ᱛᱚ ᱢᱟᱱᱮ ᱡᱚᱛᱚ ᱟᱨᱦᱚᱸ ᱮᱴᱟᱜ ᱪᱟᱹᱥᱤ ᱠᱚ ᱠᱚ ᱪᱟᱥ ᱮᱫᱟ ᱛᱚ ᱢᱟᱱᱮ ᱡᱷᱚᱛᱚ ᱦᱚᱲ ᱢᱤᱫ ᱥᱟᱶ ᱛᱮᱞᱮ ᱤᱭᱟᱹ ᱥᱠᱟᱫ ᱛᱮ ᱠᱟᱹᱴᱤᱡ ᱞᱮ ᱦᱚᱨᱚᱵᱚᱨᱚ ᱧᱚᱜ ᱟᱠᱟᱱᱟ ᱱᱟᱦᱟᱜ
ᱦᱳᱭ ᱦᱳᱭ ᱦᱳᱭ ᱛᱟᱦᱚᱞᱮ ᱚᱱᱛᱮ ᱫᱚ ᱜᱚᱢᱠᱮ ᱥᱮᱨᱢᱟ ᱡᱟᱹᱲᱤ ᱠᱚᱫᱚ ᱛᱟᱦᱚᱞᱮ ᱢᱚᱡᱽ ᱜᱮ ᱡᱟᱹᱲᱤᱭᱟᱠᱟᱫᱼᱟ
ᱦᱮᱸ ᱜᱚᱝᱠᱮ ᱢᱚᱸᱡᱽ ᱜᱮ ᱡᱟᱹᱲᱤ ᱟᱠᱟᱫᱟᱭ
ᱦᱳᱭ ᱦᱳᱭ ᱟᱨ ᱛᱟᱦᱞᱮ ᱢᱟᱱᱮ ᱮᱸ ᱱᱤᱛᱚᱜ ᱫᱚ ᱦᱚᱭᱛᱚ ᱟᱵᱮᱱ ᱫᱚᱵᱮᱱ ᱛᱟᱭᱱᱚᱢ ᱠᱟᱱᱟ ᱦᱳᱭᱛᱚ ᱱᱤᱛᱚᱜ ᱫᱚ ᱢᱩᱱᱤᱥ ᱦᱚᱭᱛᱚ ᱵᱟᱵᱮᱱ ᱧᱟᱢ ᱟᱠᱟᱜ ᱠᱚᱣᱟ ᱟᱫᱚᱼᱼ ᱟᱨᱠᱤ ᱢᱟᱱᱮ ᱞᱟᱜᱟᱣ ᱫᱚ ᱵᱮᱱ ᱦᱚᱭᱛᱚ ᱢᱟᱴᱷ ᱨᱮᱵᱮᱱ ᱞᱟᱜᱟᱣ ᱠᱟᱱ ᱜᱮᱭᱟ ᱦᱮᱸ ᱠᱟᱹᱢᱤ ᱫᱚ᱾
ᱦᱚᱭ ᱦᱚᱭ᱾
ᱦᱳᱭ ᱦᱮᱸ ᱛᱚ ᱱᱤᱛᱳᱜ ᱫᱚ ᱢᱟᱱᱮ ᱢᱤᱫ ᱫᱟᱱ ᱨᱮ ᱞᱟᱜᱟᱣ ᱞᱮᱱ ᱠᱷᱟᱡ ᱫᱚ ᱟᱵᱟᱨ ᱦᱟᱸᱜ ᱚᱱᱠᱟ ᱦᱟᱹᱱᱤ ᱢᱩᱱᱤᱥᱮᱭ ᱤᱫᱤ ᱞᱮᱠᱚ ᱠᱷᱟᱡ ᱮᱭᱵᱟᱨᱮ ᱛᱮ ᱦᱟᱹᱱᱤ ᱦᱟᱱᱤᱭᱟᱜ ᱵᱟᱝ ᱪᱟᱵᱟ ᱞᱮᱱᱠᱷᱟᱡ ᱟᱵᱮᱱ ᱮᱵᱟᱨ ᱪᱤᱠᱟ ᱵᱮᱱ ᱧᱟᱢ ᱦᱚᱫ ᱠᱚᱣᱟ ᱚᱱᱟ ᱦᱚᱸ ᱠᱟᱱ ᱜᱮᱭᱟ
ᱦᱳᱭ ᱟᱫᱚ ᱜᱚᱝᱠᱮ ᱢᱟᱱᱮ ᱦᱮᱸ ᱞᱟᱹᱭ ᱵᱤᱱ
ᱞᱟᱹᱭ ᱵᱮᱱ ᱞᱟᱹᱭ ᱵᱮᱱ ᱟᱸᱚᱢᱮᱫ ᱠᱟᱱ ᱜᱮᱭᱟᱞᱤᱧ᱾
ᱟᱫᱚ ᱜᱚᱢᱠᱮ ᱞᱤᱧ ᱞᱟᱹᱭ ᱦᱚᱪᱚᱭᱮᱫᱟ ᱢᱟᱱᱮ- ᱟᱫᱚ ᱟᱵᱚᱨᱮᱱ ᱤᱭᱟᱹ ᱦᱚᱸᱛᱚ ᱢᱟᱱᱮ ᱟᱵᱚ ᱢᱟ ᱮᱴᱟᱜ ᱟᱛᱳ ᱠᱷᱚᱱ ᱢᱟ ᱵᱟᱵᱚ ᱟᱹᱜᱩ ᱠᱚᱣᱟ ᱛᱚ ᱢᱟᱱᱮ ᱟᱵᱚ ᱛᱤᱱᱟᱹᱜ ᱟᱛᱳ ᱛᱟᱵᱚᱱ ᱤᱱᱟᱹᱜ ᱪᱷᱟᱬᱟ ᱢᱟᱱᱟ ᱟᱨ ᱮᱴᱟᱜ ᱟᱛᱳ ᱢᱟᱱᱮ ᱱᱚᱝᱠᱟ ᱢᱟᱱᱮ ᱡᱷᱟᱹᱞ ᱧᱚᱜ ᱜᱮ ᱢᱮᱱᱟᱜᱼᱟ ᱛᱚ ᱱᱟᱦᱟᱜ ᱟᱫᱚ ᱩᱱᱠᱩ ᱦᱮᱡ ᱚᱱᱮ ᱟᱨᱚ ᱠᱟᱹᱴᱤᱡ ᱰᱷᱮᱨ ᱧᱚᱜ ᱫᱚᱢᱮ ᱠᱟ ᱦᱟᱛᱟᱣᱟ ᱟᱫᱚ ᱟᱞᱮ ᱟᱛᱩ ᱨᱮᱱ ᱜᱮ ᱚᱱᱟ ᱠᱷᱟᱛᱤᱨ ᱞᱟᱜᱟᱣ ᱦᱩᱭᱩᱜ ᱠᱟᱱᱟ ᱟᱨ ᱟᱛᱳ ᱨᱮᱱ ᱵᱟᱝ ᱞᱟᱜᱟᱣ ᱞᱮᱠᱚ ᱠᱷᱟᱱ ᱯᱚᱨᱮ ᱛᱮ ᱟᱨᱦᱚᱸᱠᱚ ᱞᱟᱹᱭ ᱟᱠᱚ ᱵᱟᱹᱫᱽ ᱠᱚᱯᱮ ᱨᱚᱦᱚᱭ ᱠᱮᱫᱟ ᱟᱞᱮ ᱵᱟᱠᱚ ᱞᱟᱜᱟᱣ ᱞᱮᱫ ᱞᱮᱭᱟ ᱚᱱᱮ ᱚᱱᱠᱟᱱ ᱵᱮᱯᱟᱨ ᱦᱟᱸᱜ
ᱦᱳᱭ ᱦᱳᱭ ᱦᱳᱭ ᱱᱚᱣᱟ ᱫᱚ ᱴᱷᱤᱠ ᱜᱮᱵᱮᱱ ᱞᱟᱹᱭ ᱠᱟᱜᱼᱟ, ᱢᱟᱱᱮ ᱦᱩᱭᱩᱜ ᱠᱟᱱ ᱜᱮᱭᱟ ᱢᱟᱱᱮ ᱴᱚᱞᱟ ᱨᱮᱱᱟᱜ ᱟᱨ ᱛᱟᱦᱞᱮ ᱜᱚᱝᱠᱮ ᱟᱵᱮᱱ ᱥᱮᱫ ᱫᱚ ᱱᱚᱝᱠᱟ ᱤᱭᱟᱹ ᱫᱚ ᱵᱟᱹᱱᱩᱜ ᱟᱠᱟᱫᱟ ᱡᱮ ᱢᱚᱛᱞᱚᱵ ᱟᱭᱢᱟ ᱱᱟᱱᱤᱧ ᱚᱱᱮᱞᱤᱧ ᱟᱸᱡᱚᱢ ᱠᱟᱜᱼᱟ ᱡᱮ ᱢᱟᱱᱮ ᱦᱚᱭᱛᱳ ᱛᱮᱤᱦᱤᱧ ᱫᱚ ᱤᱪᱪᱷᱟ ᱫᱮᱞᱟ ᱟᱞᱮᱭᱟᱜ ᱵᱚᱱ ᱨᱚᱦᱚᱭ ᱞᱮ ᱜᱟᱯᱟ ᱫᱚ ᱱᱟᱦᱚᱭ ᱟᱯᱮᱭᱟᱜ ᱚᱱᱠᱟ ᱚᱱᱠᱟ ᱚᱱᱛᱮ ᱚᱱᱠᱟ ᱵᱟᱹᱱᱩᱜ ᱟᱠᱟᱫᱟ?
ᱦᱮᱸ ᱜᱚᱝᱠᱮ ᱚᱱᱠᱟ ᱢᱮᱱᱟᱜ ᱟᱠᱟᱫᱟ᱾ ᱚᱱᱟ ᱠᱷᱟᱹᱛᱤᱨ ᱱᱚᱜᱼᱚᱭ ᱱᱟᱜ ᱞᱤᱧ ᱞᱟᱹᱭ ᱦᱚᱪᱚᱭᱮᱫ ᱫᱚ ᱱᱚᱜᱼᱚᱭ ᱟᱞᱮ ᱫᱚ ᱱᱟᱦᱟᱜ ᱛᱟᱭᱱᱚᱢ ᱧᱚᱜᱚᱜ ᱠᱟᱱᱟᱞᱮ ᱱᱟᱦᱚᱜ᱾ ᱢᱟᱱᱮ ᱞᱟᱦᱟ ᱧᱚᱜᱨᱮ ᱥᱤᱭᱟᱹᱛ ᱨᱮ ᱦᱩᱭ ᱠᱟᱛᱮ ᱱᱟᱦᱟᱜ ᱩᱱᱤᱭᱟᱜ ᱜᱷᱟᱡ ᱪᱟᱞᱟᱣ ᱦᱩᱭ ᱟᱠᱟᱱᱟ᱾
ᱚ ᱟᱪᱪᱷᱟ ᱟᱪᱪᱷᱟ ᱦᱳᱭ ᱦᱳᱭ ᱛᱟᱦᱞᱮ ᱜᱚᱢᱠᱮ ᱤᱭᱟᱹ ᱚᱱᱛᱮ ᱫᱚ ᱠᱷᱟᱹᱞᱤ ᱢᱟᱱᱮ ᱱᱤᱭᱟᱹ ᱦᱩᱲᱩ ᱜᱮ ᱪᱟᱥ ᱵᱟᱟᱥ ᱥᱮ ᱟᱨᱚ ᱡᱟᱦᱟᱱᱟᱜ ᱚᱱᱠᱟ ᱥᱚᱵᱽᱡᱤ ᱠᱩ
ᱵᱟᱝᱜᱮ ᱜᱚᱝᱠᱮ ᱱᱚᱛᱮ ᱫᱚ ᱦᱩᱲᱩ ᱜᱮ ᱪᱟᱥᱵᱟᱥ ᱟᱫᱚ ᱥᱚᱵᱽᱡᱤ ᱠᱚᱫᱚ ᱪᱟᱥᱵᱟᱥ ᱫᱚ ᱦᱩᱭ ᱫᱚ ᱦᱩᱭᱩᱜ ᱜᱮᱭᱟ ᱱᱚᱜᱚᱭ ᱢᱟᱱᱮ ᱫᱟᱨᱮ ᱞᱮᱠᱟ ᱱᱚᱜ-ᱚᱭ ᱵᱟᱲᱜᱮ ᱡᱟᱦᱟᱸ ᱵᱚ ᱪᱟᱥᱟ ᱠᱩᱫᱽᱨᱤ ᱠᱚ ᱢᱤᱫᱴᱟᱝ ᱜᱟᱱ ᱵᱚᱱ ᱨᱚᱦᱚᱭᱟ᱾ ᱵᱟᱠᱷᱟᱱ ᱱᱚᱜᱼᱚᱭ ᱠᱚᱸᱲᱟ ᱠᱚ ᱦᱚᱛᱚᱫ ᱠᱚ ᱚᱱᱮ ᱚᱱᱠᱟ ᱨᱚᱦᱚᱭ ᱦᱩᱭᱩᱜᱼᱟ᱾
ᱦᱳᱭ ᱦᱳᱭ
ᱟᱫᱚ ᱱᱚᱝᱠᱟ ᱦᱟᱴᱨᱮ ᱵᱟᱠᱷᱟᱱ ᱤᱭᱟᱹ ᱠᱚᱨᱮ ᱱᱚᱝᱠᱟ ᱠᱟᱹᱣᱰᱤ ᱠᱷᱟᱹᱛᱤᱨ ᱫᱚ ᱵᱟᱝ ᱨᱚᱦᱚᱭ ᱦᱩᱭᱩᱜᱼᱟ᱾
ᱦᱳᱭ ᱦᱳᱭ ᱦᱳᱭ ᱦᱳᱭ ᱢᱟᱱᱮ ᱟᱯᱱᱟᱨ ᱚᱲᱟᱜ ᱵᱟᱠᱷᱨᱟ ᱛᱮ ᱢᱟᱱᱮ ᱠᱤᱪᱷᱩ ᱫᱚ ᱟᱨᱠᱤ ᱢᱟᱱᱮ ᱚᱱᱠᱟ ᱪᱟᱥᱚᱜ ᱫᱚ ᱦᱩᱭᱩᱜ ᱠᱟᱱ ᱜᱮᱭᱟ᱾
ᱦᱳᱭ ᱦᱳᱭ ᱟᱫᱚ ᱜᱚᱢᱠ ᱟᱯᱮᱥᱮᱱ ᱫᱚ ᱪᱮᱫ ᱞᱮᱠᱟ ᱪᱟᱥ-ᱵᱟᱥ ᱫᱚ?
ᱟᱹᱞᱤᱧ ᱥᱮᱫ ᱫᱚ ᱜᱚᱝᱠᱮ ᱱᱤᱭᱟᱹ ᱥᱮᱨᱢᱟ ᱜᱮ ᱛᱷᱚᱲᱟ ᱜᱟᱱᱮ ᱤᱭᱟᱹ ᱡᱟᱹᱲᱤ ᱜᱮ ᱛᱷᱚᱲᱟ ᱜᱟᱱᱮ ᱛᱟᱭᱱᱚᱢ ᱢᱟᱪᱷᱟᱣ ᱠᱟᱜ ᱞᱮᱭᱟ ᱟᱫᱚ ᱚᱱᱟ ᱤᱭᱟᱹ ᱛᱮᱜᱮ ᱪᱟᱥ-ᱵᱟᱥ ᱫᱚ ᱛᱷᱚᱲᱟ ᱜᱟᱱ ᱛᱟᱭᱱᱚᱢ ᱦᱟᱛᱟᱲ ᱠᱟᱱᱟᱞᱮ ᱟᱨ ᱱᱚᱝᱠᱟ ᱱᱚᱣᱟ ᱡᱮᱴᱟ ᱵᱟᱹᱭᱦᱟᱹᱲ ᱥᱮᱱᱟᱜ ᱫᱚ ᱚᱱᱟ ᱡᱮᱴᱟ ᱵᱚᱱ ᱢᱮᱛᱟᱣᱟᱜ ᱠᱟᱱᱟ ᱛᱷᱚᱲᱟ ᱜ ᱚᱱᱟ ᱰᱚᱵᱷᱟᱜ ᱢᱟᱪᱷᱟ ᱡᱟ ᱡᱟᱦᱟᱸ ᱠᱚ ᱡᱟᱭᱜᱟ ᱟᱠᱚ ᱢᱮᱱᱟᱜ ᱟᱠᱟᱫ ᱢᱟᱴᱷ ᱠᱚ ᱦᱮᱸ ᱚᱱᱟ ᱠᱚᱨᱮ ᱫᱚ ᱡᱟᱹᱲᱤ ᱜᱮᱭᱟ ᱚᱱᱟ ᱠᱚᱨᱮ ᱫᱚ ᱛᱷᱚᱲᱟ ᱡᱟᱹᱲᱤ ᱟᱠᱟᱱ ᱜᱮᱭᱟ ᱟᱫᱚ ᱚᱱᱛᱮ ᱫᱚ ᱞᱟᱜᱟᱣ ᱫᱚ ᱦᱩᱭᱟ ᱟᱠᱟᱱᱟ ᱱᱚᱜᱚᱭ, ᱦᱚᱞᱟ ᱫᱚ ᱪᱮᱫᱟᱜ ᱪᱟᱞᱟᱣᱮᱱ ᱟᱨᱠᱤ ᱫᱤᱱ ᱩᱱ ᱦᱤᱞᱳᱜ ᱜᱮ ᱛᱷᱚᱲᱟ ᱜᱟᱱ ᱡᱟᱹᱥᱛᱤ ᱢᱟᱪᱷᱟᱣ ᱡᱟᱹᱲᱤ ᱞᱮᱫᱟ ᱟᱫᱚ ᱚᱱᱟ ᱤᱭᱟᱹ ᱛᱮᱜᱮ ᱛᱦᱤᱧ ᱱᱚᱜᱼᱚᱭ, ᱛᱦᱤᱧ ᱠᱷᱚᱱ ᱜᱮ ᱛᱷᱚᱲ ᱜᱟᱱ ᱢᱟᱴᱷ ᱥᱮᱫ ᱟᱨᱠᱤ ᱦᱚᱲ ᱠᱚ ᱥᱤᱭᱳᱜ ᱠᱚ ᱥᱮ ᱜᱟᱪᱷᱤ ᱛᱩᱫ ᱠᱚᱫᱚ ᱠᱚ ᱞᱟᱜᱟᱣ ᱟᱠᱟᱱᱟ᱾
ᱟᱪᱪᱷᱟ ᱟᱪᱪᱷᱟ ᱟᱫᱚ ᱜᱚᱝ ᱠᱮ ᱟᱯᱮᱥ ᱥᱮᱱ ᱫᱚ ᱥᱮᱨᱢᱟ ᱨᱮ ᱛᱤᱱᱟᱹᱜ ᱫᱷᱟᱣ ᱪᱟᱥ ᱦᱩᱭᱩᱜᱼᱟ ᱱᱝᱠᱟ ᱢᱤᱫ ᱫᱷᱟᱣ ᱥᱮ ᱵᱟᱨ ᱫᱷᱟᱣ?
ᱜᱚᱝᱠᱮ ᱱᱚᱛᱮ ᱫᱚ ᱥᱮᱨᱢᱟ ᱡᱟᱹᱲᱤ ᱤᱭᱟᱹ ᱛᱮᱜᱮ ᱟᱞᱮ ᱫᱚ ᱱᱚᱛᱮ ᱫᱚ ᱵᱚᱪᱷᱚᱨ ᱨᱮᱫᱚ ᱢᱤᱫ ᱫᱟᱱ ᱜᱮ ᱪᱟᱥᱚᱜ ᱫᱚ᱾
ᱟᱪᱪᱷᱟ
ᱦᱳᱭ ᱟᱫᱚ ᱵᱚᱪᱷᱚᱨ ᱨᱮ ᱢᱤᱫ ᱫᱟᱱ ᱪᱟᱥ ᱞᱮᱱᱠᱷᱟᱡ ᱫᱚ ᱟᱫᱚ ᱜᱚᱢᱠᱮ ᱢᱤᱫ ᱫᱟᱱ ᱡᱩᱫᱤ ᱚᱱᱟ ᱯᱷᱚᱞᱚᱱ ᱦᱩᱭ ᱞᱮᱱᱠᱷᱟᱡ ᱫᱚ, ᱟᱫᱚ ᱚᱱᱟ ᱯᱷᱚᱞᱚᱱ ᱜᱮ ᱟᱫᱚ ᱵᱟᱨ ᱵᱚᱪᱷᱚᱨ ᱦᱚᱸ ᱚᱱᱟ ᱫᱚ ᱢᱟᱱᱮ ᱡᱚᱢ ᱫᱚ ᱦᱩᱭᱩᱜ ᱜᱮᱭᱟ᱾
ᱦᱳᱭ ᱦᱳᱭ ᱟᱫᱚ ᱱᱭᱟ ᱫᱚ ᱢᱟᱱᱮ ᱟᱵᱚ ᱫᱚ ᱡᱚᱢ ᱦᱩᱸ ᱵᱟᱠᱷᱨᱟ ᱜᱮ ᱵᱚ ᱪᱟᱥ ᱵᱟᱬᱟᱭᱟ ᱥᱮ ᱟᱫᱚ ᱱᱚᱝᱠᱟ ᱟᱨ ᱠᱟᱹᱣᱰᱤ ᱠᱚ ᱞᱟᱹᱜᱤᱫ ᱦᱚᱸ ᱤᱭᱟᱹ ᱜᱮᱭᱟ ᱦᱩᱲᱩ ᱫᱚ
ᱵᱟᱝ ᱜᱚᱝᱠᱮ ᱠᱟᱹᱣᱰᱤ ᱞᱟᱹᱜᱤᱫ ᱦᱚᱸ ᱦᱩᱭᱩᱜ ᱜᱮᱭᱟ, ᱟᱨ ᱱᱚᱝᱠᱟ ᱡᱚᱢ ᱵᱟᱠᱷᱨᱟ ᱦᱚᱸ ᱦᱩᱭᱩᱜ ᱜᱮᱭᱟ, ᱢᱟᱱᱮ ᱱᱚᱜᱼᱚᱭ ᱱᱚᱜᱼᱚᱭ ᱡᱮᱢᱚᱱ ᱞᱤᱧ ᱢᱮᱱᱮᱫᱟ ᱱᱚᱜᱼᱚᱭ ᱱᱤᱛᱚᱜ ᱦᱭᱛᱳ ᱱᱚᱜᱼᱚᱭ ᱛᱷᱚᱲᱟ ᱜᱟᱱᱮ ᱫᱟᱜ ᱮ ᱟᱨᱠᱤ ᱵᱟᱭ ᱡᱟᱹᱲᱤᱭᱟᱜᱼᱟ᱾ ᱟᱫᱚ ᱱᱚᱜᱼᱚᱭ ᱡᱮᱢᱚᱱ ᱱᱤᱛᱚᱜ ᱱᱮ ᱛᱚ ᱵᱟᱠᱷᱨᱟ ᱦᱚᱸ ᱡᱚᱢ ᱞᱟᱹᱜᱤᱫ ᱫᱚ ᱢᱟᱱᱮ ᱞᱟᱦᱟ ᱠᱷᱚᱡᱜ ᱜᱮ ᱵᱮᱵᱚᱥᱛᱷᱟ ᱫᱚ ᱫᱚᱦᱚ ᱟᱠᱟᱱ ᱜᱮᱭᱟ ᱟᱨ ᱠᱤᱪᱷᱩ ᱦᱩᱲᱩ ᱫᱚ ᱡᱮᱴᱟ ᱚᱱᱟ ᱥᱟᱨᱮᱡ ᱵᱮᱨᱮᱡ ᱮᱱᱟ ᱚᱱᱟ ᱫᱚᱞᱤᱧ ᱢᱮᱱᱫᱟ ᱚᱱᱟ ᱠᱟᱹᱣᱰᱤ ᱵᱟᱠᱷᱨᱟ ᱦᱚᱸ ᱫᱚᱦᱚ ᱟᱠᱟᱱ ᱜᱮᱭᱟ᱾ ᱟᱫᱚ ᱱᱚᱝᱠᱟ ᱡᱩᱫᱤ ᱡᱟᱹᱲᱤᱮᱸ ᱡᱟᱹᱲᱤᱧᱚᱜ ᱞᱮᱠᱷᱟᱡ ᱫᱚ ᱱᱚᱝᱠᱟ, ᱮᱸ ᱠᱟᱹᱣᱰᱤ ᱠᱚ ᱚᱱᱟ ᱦᱩᱲᱩ ᱟᱠᱷᱨᱤᱧ ᱠᱟᱛᱮᱜ ᱠᱟᱹᱣᱰᱤ ᱟᱹᱜᱩ ᱠᱟᱛᱮᱫ, ᱱᱚᱝᱠᱟ ᱢᱟᱴᱷᱚᱜ ᱥᱮᱫ ᱚᱱᱟ ᱢᱟᱴᱷ ᱥᱮᱫ ᱜᱮ ᱚᱱᱟ ᱫᱚ ᱦᱟᱸᱜ ᱠᱷᱚᱨᱪᱟᱜ ᱠᱟᱱᱟ, ᱚᱱᱮ ᱚᱱᱠᱟᱫᱚ ᱵᱮᱵᱚᱥᱛᱷᱟ, ᱚᱠᱛᱚ ᱫᱚ ᱢᱮᱱᱟᱜ ᱟᱠᱟᱫ ᱜᱮᱭᱟ᱾
ᱟᱪᱪᱷᱟ ᱟᱫᱚ ᱜᱚᱝᱠᱮ ᱟᱯᱮᱥᱮᱫ ᱫᱚ ᱢᱟᱱᱮ ᱪᱮᱫ ᱪᱮᱫ ᱦᱩᱲᱩ ᱠᱚ ᱪᱟᱥᱟᱠᱚ?
ᱟᱹᱞᱤᱧ ᱫᱚ ᱜᱚᱝᱠᱮ ᱱᱚᱱ ᱛᱮ ᱫᱚ ᱱᱤᱭᱟᱹ ᱤᱭᱟᱹ ᱵᱤᱱ ᱟᱸᱡᱚᱢ ᱟᱠᱟᱫ ᱜᱮᱭᱟ ᱱᱚᱣᱟ ᱧᱩᱛᱩᱢ ᱦᱚᱸ ᱱᱚᱜ ᱥᱚᱨᱱᱚ ᱦᱩᱲᱩ ᱦᱳᱭ ᱚᱱᱟ ᱡᱮᱴᱟ ᱦᱟᱢᱟᱞ ᱦᱩᱲᱩ ᱵᱚᱱ ᱢᱮᱛᱟᱣᱟᱜ ᱠᱟᱱᱟ ᱚᱱᱟ ᱚᱱᱟᱴᱟᱜ ᱚᱱᱟ ᱚᱱᱟ ᱦᱟᱢᱟᱞ ᱦᱩᱲᱩ ᱜᱮ ᱟᱹᱰᱤ ᱡᱟᱹᱥᱛᱤ ᱱᱚᱛᱮ ᱫᱚ ᱪᱟᱥᱚᱜ ᱟᱨ ᱚᱱᱟ ᱨᱟᱣᱟᱞ ᱦᱩᱲᱩ ᱡᱮᱴᱟ ᱵᱚᱱ ᱢᱮᱛᱟᱣᱟᱜ ᱠᱟᱱᱟ ᱚᱱᱟᱴᱟᱜ ᱫᱚ ᱟᱹᱰᱤ ᱠᱚᱢ ᱜᱮ ᱚᱱᱟ ᱫᱚ
ᱟᱪᱪᱷᱟ ᱟᱪᱪᱷᱟ ᱦᱮᱸ ᱜᱚᱝᱠᱮ ᱚᱱᱮ ᱡᱟᱦᱟᱸ ᱥᱚᱨᱢᱚᱱᱚ ᱦᱩᱲᱩ ᱵᱤᱱ ᱞᱟᱹᱭ ᱠᱮᱫᱟ ᱱᱚᱣᱟ ᱫᱚ ᱢᱟᱱᱮ ᱟᱹᱰᱤ ᱜᱚᱴᱟᱝ ᱤᱭᱟᱹ ᱨᱮᱜᱮᱠᱚ ᱪᱟ ᱤᱭᱟᱹᱭᱟᱚᱠ ᱪᱟᱥᱟᱠᱚ ᱡᱚᱛᱚ ᱜᱮ ᱟᱞ ᱥᱮᱱ ᱦᱚᱸ ᱚᱱᱟ ᱜᱮᱠᱚ ᱪᱟᱥᱟ
ᱳ ᱦᱮᱸᱛ ᱢᱟᱱᱮ ᱱᱤᱭᱟᱹ ᱫᱚ ᱱᱤᱭᱟᱹ ᱦᱩᱲᱩ ᱨᱮᱱᱟᱜ ᱫᱚ ᱤᱭᱟᱹᱞᱤᱧ ᱢᱮᱱ ᱢᱟᱱᱮᱞᱤᱧ ᱵᱩᱡᱷᱟᱹᱣ ᱠᱮᱫᱟ ᱡᱮ ᱡᱮᱴᱟ ᱱᱚᱣᱟ ᱥᱚᱨᱚᱱ ᱵᱚᱱ ᱪᱟᱥᱚᱜ ᱠᱟᱱᱟ ᱱᱤᱭᱟᱹ ᱦᱩᱲᱩ ᱨᱮᱱᱟᱜ ᱛᱷᱚᱲᱟ ᱯᱷᱚᱞᱚᱱ ᱫᱚ ᱛᱷᱚᱲᱟ ᱳᱡᱳᱚᱱ ᱦᱚᱸ ᱛᱷᱚᱲᱟᱜᱟᱱ ᱡᱟᱹᱥᱛᱤ ᱧᱚᱜ ᱜᱮᱭᱟ ᱟᱨ ᱡᱮᱴᱟ ᱨᱟᱣᱟᱞ ᱦᱩᱲᱩ ᱨᱮᱱᱟᱜ ᱛᱷᱚᱲᱟ ᱳᱡᱚᱱ ᱠᱚᱢ ᱟᱫᱚ ᱚᱱᱟ ᱤᱭᱟᱹ ᱛᱮᱜᱮ ᱡᱟᱹᱥᱛᱤ ᱫᱚ ᱱᱚᱣᱟ ᱥᱚᱨᱱᱚ ᱜᱮᱵᱚᱱ ᱪᱟᱥᱚᱜ ᱠᱟᱱᱟ
ᱦᱳᱭ ᱦᱳᱭ
ᱟᱨ ᱱᱚᱝᱠᱟ ᱠᱷᱚᱨᱟ ᱫᱤᱱ ᱵᱚᱱ ᱢᱮᱱᱠᱷᱟᱱ ᱪᱟᱥᱚᱜ ᱛᱟᱦᱚᱞᱮ ᱫᱚ ᱚᱱᱟ ᱨᱟᱣᱟᱞ ᱦᱩᱲᱩ ᱜᱮ ᱚᱱᱟ ᱫᱚ ᱡᱩᱛᱩᱜᱼᱟ
ᱟᱪᱪᱷᱟ ᱟᱪᱪᱷᱟ ᱟᱫᱚ ᱜᱚᱝᱠᱮ ᱟᱯᱮ ᱚᱱᱛᱮ ᱛᱟᱦᱞᱮ ᱱᱚᱝᱠᱟ ᱵᱟᱸᱫ ᱠᱚ ᱵᱟᱠᱷᱟᱱ ᱫᱟᱜ ᱨᱮᱱᱟᱜ ᱤᱭᱟᱹ ᱠᱚᱫᱚ ᱵᱟᱪᱩᱜ ᱟᱠᱟᱫᱟ ᱛᱟᱞᱚᱞᱮ
ᱦᱮᱸ ᱵᱟᱝ ᱜᱚᱝᱠᱮ ᱚᱱᱟ ᱠᱚᱫᱚ ᱱᱚᱣᱟ ᱡᱮᱴᱟ ᱚᱱᱟ ᱤᱭᱟᱹ ᱜᱟᱹᱰᱭᱟᱹ ᱠᱚ ᱥᱮ ᱱᱚᱝᱠᱟ ᱫᱤᱜᱷᱤ ᱱᱚᱣᱟ ᱚᱱᱟ ᱠᱚᱫᱚ ᱵᱟᱹᱱᱩᱜ ᱟᱠᱟᱫᱟ ᱱᱚᱝᱠᱟ ᱱᱚᱣᱟ ᱥᱮᱨᱢᱟ ᱡᱟᱹᱲᱤ ᱛᱮᱜᱮ ᱟᱨ ᱥᱮᱨᱢᱟ ᱡᱟᱹᱲᱤ ᱞᱮᱠᱟᱱᱡ ᱜᱮ ᱪᱟᱥᱚᱜ ᱫᱚ ᱱᱚᱱᱛᱮ ᱫᱚ ᱦᱩᱭᱩᱜᱼᱟ ᱟᱨ ᱵᱟᱠᱟᱱ ᱵᱟᱠᱷᱟᱡ ᱫᱚ ᱱᱚᱝᱠᱟ ᱫᱚ ᱵᱟᱠᱷᱟᱡ ᱫᱚ ᱡᱟᱦᱟᱱᱟᱜ ᱥᱩᱵᱤᱫᱷᱟ ᱫᱚ ᱚᱱᱠᱟ ᱫᱚ ᱵᱟᱹᱱᱩᱜ ᱟᱠᱟᱫᱟ
ᱟᱪᱪᱷᱟ
ᱦᱳᱭ
ᱟ ᱜᱚᱝᱠᱮ ᱟᱯᱮ ᱫᱚ ᱱᱚᱝᱠᱟ ᱵᱤᱨ ᱴᱚᱴᱷᱟ ᱨᱮᱯᱮ ᱯᱟᱲᱟᱜ ᱥᱮ ᱮᱴᱟᱜ ᱵᱟᱡᱟᱨ ᱫᱤᱥᱚᱢ
ᱟᱹᱞᱤᱧ ᱜᱚᱝᱠᱮ ᱪᱮᱫ ᱞᱮᱠᱟᱞᱤᱧ ᱞᱟᱹᱭᱵᱮᱱᱟ ᱟᱹᱞᱤᱧ ᱫᱚ ᱯᱩᱨᱟᱹ ᱵᱚᱰᱟᱨ ᱧᱚᱜ ᱨᱮ ᱢᱮᱱᱟᱜ ᱟᱠᱟᱫ ᱞᱤᱧᱟᱹ ᱛᱚ ᱱᱚᱣᱟ ᱡᱷᱟᱲᱠᱷᱚᱸᱰ ᱫᱤᱥᱚᱢ ᱟᱨ ᱱᱚᱣᱟ ᱚᱭᱮᱥᱴ ᱵᱮᱝᱜᱚᱞ ᱮᱠᱫᱚᱢ ᱵᱤᱨᱵᱷᱩᱢ ᱰᱤᱥᱴᱤᱠ ᱱᱤᱭᱟᱹ ᱮᱠᱫᱚᱢ ᱵᱚᱰᱟᱨ ᱨᱮ ᱢᱮᱱᱟᱜ ᱟᱠᱟᱫ ᱞᱤᱧᱟ ᱟᱫᱚ ᱦᱳᱭ ᱟᱫᱚ ᱱᱚᱛᱮ ᱵᱩᱨᱩ ᱥᱮᱫ ᱡᱩᱫᱤ ᱡᱟᱹᱥᱛᱤ ᱧᱚᱜᱼ ᱮ ᱡᱟᱹᱲᱤ ᱞᱮᱠᱷᱟᱡ ᱫᱚ ᱚᱱᱛᱮᱱᱟᱜ ᱫᱟᱜ ᱫᱚ ᱢᱚᱡᱽ ᱟᱹᱛᱩ ᱦᱤᱡᱩᱜᱼᱟ ᱟᱞᱮ ᱥᱮᱫ ᱟᱫᱚ ᱤᱱᱟᱹ ᱛᱮᱜᱮ ᱪᱟᱥᱚᱜ ᱫᱚ ᱦᱩᱭᱩᱜ ᱜᱮᱭᱟ ᱢᱮᱱᱠᱷᱟᱱ ᱠᱷᱟᱱ ᱫᱚ ᱦᱳᱭ ᱟᱫᱚ ᱡᱟᱹᱲᱤ ᱜᱮ ᱵᱟᱭ ᱡᱟᱹᱲᱤᱠᱟᱫ ᱛᱮᱜᱮ ᱱᱤᱛᱚᱜ ᱫᱚ ᱱᱚᱛᱮ ᱡᱷᱟᱲᱠᱷᱚᱸᱰ ᱥᱮᱫ ᱦᱚᱸ ᱚᱱᱛᱮ ᱦᱚᱸ ᱛᱷᱚᱲᱟ ᱜᱟᱱ ᱵᱟᱠᱚ ᱮ ᱞᱟᱜᱟᱣ ᱠᱟᱱᱟ ᱟᱨ ᱟᱞᱤᱧ ᱱᱚᱛᱮ ᱦᱚᱸ ᱱᱚᱜᱼᱚᱭ ᱟᱹᱣᱨᱤ ᱞᱮ ᱮᱦᱚᱵᱚᱜᱼᱟ
ᱟᱫᱚ ᱛᱟᱦᱚᱞᱮ ᱟᱯᱮ ᱚᱱᱛᱮ ᱫᱚ ᱛᱟᱦᱚᱞᱮ ᱵᱩᱨᱩ ᱵᱚᱸᱜᱟ ᱫᱚ ᱦᱩᱭᱩᱜ ᱜᱮᱭᱟ ᱛᱟᱦᱚᱞᱮ ᱜᱚᱝᱠᱮ
ᱦᱳᱭ ᱦᱳᱭ ᱟᱹᱞᱤᱧ ᱫᱚ ᱵᱤᱨᱵᱷᱩᱢ ᱰᱤᱥᱴᱨᱤᱠ ᱞᱮᱠᱟ ᱜᱮ
ᱵᱟᱝᱜ ᱜᱮ ᱜᱚᱝᱠᱮ ᱞᱮᱫᱟᱞᱤᱧ ᱢᱟᱱᱮ ᱞᱟᱹᱭᱮᱫᱵᱤᱱ ᱢᱟᱱᱮ ᱵᱩᱨᱩ ᱠᱚ ᱢᱮᱱᱟᱜ ᱟᱠᱟᱫᱟ ᱟᱫᱚ ᱵᱩᱨᱩ ᱵᱚᱸᱜᱟ ᱠᱚ ᱛᱟᱦᱚᱞᱮ ᱦᱩᱭᱩᱜ ᱜᱮᱭᱟ ᱟᱯᱮ ᱚᱱᱛᱮ ᱫᱚ
ᱦᱳᱭ ᱜᱚᱝᱠᱮ ᱵᱩᱨᱩ ᱵᱚᱸᱜᱟ ᱠᱚ ᱚᱱᱟ ᱠᱚᱫᱚ ᱡᱚᱛᱚ ᱜᱮ ᱦᱩᱭᱩᱜ ᱜᱮᱭᱟ---ᱚᱱᱟ ᱫᱚ ᱦᱳᱭ ᱚᱱᱟ ᱫᱚ ᱱᱚᱜᱼᱚᱭ ᱡᱷᱟᱲᱠᱷᱚᱸᱰ ᱡᱮᱴᱟ ᱞᱤᱧ ᱢᱮᱛᱟᱣᱟᱜ ᱠᱟᱱᱟ ᱚᱱᱟ ᱡᱷᱟᱲᱠᱷᱚᱸᱰ ᱨᱟᱡᱽᱡᱚ ᱚᱱᱟ ᱚᱱᱛᱮ ᱜᱮ ᱡᱟᱹᱥᱛᱤ ᱫᱚ ᱚᱱᱟ ᱵᱩᱨᱩ ᱵᱚᱸᱜᱟ ᱠᱚᱫᱚ ᱚᱱᱛᱮ ᱜᱮ ᱦᱩᱭᱩᱜ ᱠᱟᱱᱟ ᱟᱨ ᱱᱚᱝᱠᱟ ᱟᱞᱮᱭᱟᱜ ᱫᱚ ᱱᱚᱝᱠᱟ ᱢᱟᱺᱡᱷᱤ ᱛᱷᱟᱱ ᱟᱨ ᱱᱤᱭᱟᱹ ᱡᱟᱦᱮᱨ ᱛᱷᱟᱱ ᱟᱵᱚᱣᱟᱜ ᱡᱮᱴᱟ ᱚᱱᱟ ᱤᱭᱟᱹ ᱠᱟᱱᱟ ᱚᱱᱟ ᱠᱚᱨᱮ ᱫᱚ ᱠᱟᱹᱢᱤ ᱫᱚ ᱦᱩᱭᱩᱜ ᱜᱮᱭᱟ
ᱟᱪᱪᱷᱟ ᱟᱪᱪᱷᱟ ᱟᱪᱪᱷᱟ
ᱦᱳᱭ ᱟᱨ ᱵᱤᱨᱵᱩᱨᱩ ᱵᱤᱨᱵᱩᱨᱩ ᱯᱩᱡᱟᱹ ᱠᱚᱦᱚᱸ ᱚᱱᱛᱮ ᱡᱷᱟᱲᱠᱷᱚᱱᱰ ᱥᱮᱫ ᱫᱚ ᱦᱩᱭᱩᱜ ᱠᱟᱱ ᱜᱮᱭᱟ ᱢᱮᱱᱠᱷᱟᱱ ᱟᱹᱞᱤᱧ ᱫᱚ ᱚᱱᱛᱮ ᱫᱚ ᱵᱟᱹᱞᱤᱧ ᱥᱮᱴᱮᱨ ᱠᱟᱱᱟ ᱢᱮᱱᱠᱷᱟᱱ ᱵᱟᱞᱤᱧ ᱵᱟᱲᱟᱭᱟ ᱚᱱᱛᱮ ᱫᱚ ᱪᱮᱫᱠᱚ ᱪᱤᱠᱟᱹᱭᱟ ᱠᱟᱨᱚᱱ ᱚᱱᱛᱮᱱ ᱠᱚᱭ ᱟᱭᱢᱟ ᱯᱮᱲᱟ ᱠᱚ ᱢᱮᱱᱟᱜ ᱠᱟᱜ ᱠᱚᱣᱟ ᱩᱱᱠᱩ ᱠᱚ ᱞᱟᱹᱭ ᱟᱸᱡᱚᱢ ᱟᱹᱞᱤᱧᱟ ᱡᱮ ᱦᱮᱸ ᱟᱞᱮ ᱥᱮᱫ ᱫᱚ ᱱᱚᱝᱠᱟ ᱵᱩᱨᱩ ᱠᱚᱦᱚᱸ ᱠᱚ ᱯᱩᱡᱟᱹᱭ ᱜᱮᱭᱟ ᱥᱮ ᱵᱩᱨᱩ ᱵᱚᱸᱜᱟ ᱦᱚᱸᱠᱚ ᱤᱭᱟᱹᱣ ᱟᱠᱚᱜᱮᱭᱟ ᱢᱟᱱᱮ ᱠᱚ ᱟᱵᱚ ᱡᱮᱴᱟ ᱱᱤᱭᱚᱢ ᱠᱟᱱᱟ ᱚᱱᱟ ᱫᱚᱠᱚ ᱪᱮᱠᱟᱭ ᱜᱮᱭᱟ ᱟᱫᱚ ᱟᱹᱞᱤᱧ ᱫᱚ ᱚᱱᱟ ᱢᱮᱱᱠᱷᱟᱱ ᱫᱚ ᱥᱩᱨ ᱫᱚ ᱵᱟᱹᱞᱤᱧ ᱥᱩᱨ ᱠᱟᱱᱟ ᱦᱳᱭ
ᱟᱪᱪᱷᱟ ᱟᱫᱚ ᱟᱞᱤᱧ ᱦᱚᱞᱤᱧ ᱟᱸᱡᱚᱢ ᱵᱟᱲᱟ ᱠᱟᱜ ᱜᱮᱭᱟ ᱛᱚ ᱱᱚᱣᱟ ᱥᱳᱥᱟᱞ ᱢᱤᱰᱤᱭᱟ ᱠᱚᱨᱮ ᱱᱤᱛᱚᱜ ᱫᱚ ᱧᱮᱞᱚᱜ ᱠᱟᱱᱟ ᱡᱮ ᱵᱟᱝ-ᱟ ᱟᱨ ᱵᱩᱨᱩ ᱠᱚᱠᱚ ᱵᱩᱨᱩ ᱠᱚᱨᱮ ᱠᱚ ᱵᱚᱸᱜᱟᱭ ᱫᱟᱠᱚ ᱦᱮᱸ ᱜᱚᱢᱠᱮ
ᱢᱮᱱᱫᱟᱞᱤᱧ ᱚᱱᱮ ᱢᱟᱱᱮ ᱚᱱᱛᱮ ᱪᱟᱥᱚᱜ ᱫᱚ ᱱᱤᱭᱟᱹ ᱦᱩᱲᱩ ᱜᱮ ᱜᱩᱦᱩᱢ ᱠᱚᱦᱚᱸ ᱥᱮ ᱱᱚᱣᱟ ᱤᱭᱟᱹ ᱠᱚ ᱟᱹᱞᱩ ᱠᱚᱦᱚᱸ ᱱᱤᱭᱟᱹ ᱥᱚᱵᱽᱡᱤ ᱴᱚᱵᱡᱤ ᱠᱚ ᱚᱱᱟ ᱠᱚᱦᱚᱸ ᱪᱟᱥ ᱦᱚᱸ ᱢᱮᱱᱟᱜ ᱜᱮᱭᱟ ᱚᱱᱛᱮ ᱟᱯᱮ ᱥᱮᱱᱟᱜ
ᱚ ᱜᱚᱝᱠᱮ ᱟᱞᱮ ᱥᱮᱱ ᱫᱚ ᱢᱮᱱᱟᱜ ᱫᱚ ᱢᱮᱱᱟᱜ-ᱟ ᱠᱤᱱᱛᱩ ᱟᱞᱮ ᱥᱮᱱ ᱠᱷᱚᱱ ᱫᱚ ᱢᱟᱱᱮ ᱠᱟᱹᱴᱤᱡ ᱥᱟᱜᱤᱧ ᱧᱚᱜᱼᱟ ᱱᱚᱝᱠᱟ ᱪᱷᱚ ᱥᱟᱛ ᱠᱤᱞᱳᱢᱤᱴᱟᱨ ᱜᱟᱱ ᱦᱩᱭᱩᱜᱼᱟ ᱟᱫᱚ ᱟᱞᱮ ᱫᱚ ᱢᱟᱱᱮ ᱟᱹᱰᱤ ᱜᱟᱱ ᱜᱮ ᱢᱟᱱᱮ ᱵᱤᱨ ᱫᱷᱟᱨᱮ ᱨᱮ ᱢᱮᱱᱟᱜ ᱠᱟᱜ ᱞᱮᱭᱟ ᱛᱚ ᱟᱫᱚ ᱟᱨ ᱱᱚᱝᱠᱟ ᱫᱟᱜ ᱨᱮᱱᱟᱜ ᱥᱩᱵᱤᱫᱷᱟ ᱦᱚᱸ ᱵᱟᱹᱪᱩᱜ ᱠᱟᱫᱟ ᱟᱨ ᱱᱚᱜᱼᱚᱭ ᱡᱟᱦᱟᱸ ᱞᱤᱧ ᱞᱟᱹᱭ ᱦᱚᱪᱚ ᱠᱮᱫᱟ ᱪᱷᱚᱭ ᱥᱟᱛ ᱠᱤᱞᱳᱢᱤᱴᱟᱨ ᱫᱚ ᱚᱱᱛᱮ ᱫᱚ ᱢᱟᱱᱮ ᱱᱚᱝᱠᱟ ᱱᱟᱹᱭ ᱢᱮᱱᱟᱜᱼᱟ ᱟᱞᱮ ᱱᱟᱹᱭ ᱢᱮᱱᱟᱜᱼᱟ ᱛᱟᱯᱚᱨᱮ
ᱦᱳᱭ
ᱢᱮᱱᱟᱜᱼᱟ ᱟᱫᱚ ᱚᱱᱟ ᱠᱚᱨᱮ ᱫᱚ ᱵᱷᱟᱜᱤ ᱢᱟᱱᱮ ᱥᱚᱵᱡᱤ ᱠᱚᱫᱚ ᱟᱹᱰᱤ ᱠᱚᱰᱨᱟ ᱜᱮ ᱦᱩᱭᱩᱜᱼᱟ ᱟᱫᱚ ᱚᱱᱟ ᱠᱚᱨᱮ ᱠᱚ ᱪᱟᱥ ᱵᱟᱲᱟᱭᱟ
ᱚ ᱢᱟᱱᱮ ᱥᱚᱵᱡᱤ ᱠᱚᱫᱚ ᱢᱟᱱᱮ ᱟᱵᱮᱱ ᱠᱷᱚᱱ ᱛᱷᱚᱲᱟ ᱠᱷᱟᱱᱮ ᱡᱮᱴᱟ ᱪᱷᱚᱭ ᱠᱤᱞᱳᱢᱤᱴᱟᱨ ᱵᱮᱱ ᱞᱟᱹᱭᱮᱫ ᱠᱟᱱᱟ ᱩᱱᱟᱹ ᱜᱟᱱ ᱡᱷᱟᱹᱞ ᱨᱮᱫᱚ ᱚᱱᱟ ᱠᱚ ᱡᱚᱛᱚ ᱛᱚᱵᱮ ᱚᱱᱛᱮ ᱫᱚᱠᱚ ᱪᱟᱥᱚᱜ ᱜᱮᱭᱟ
ᱦᱳᱭ ᱦᱳᱭ ᱵᱟᱫᱟᱢ ᱠᱚ ᱛᱟᱯᱚᱨᱮ ᱥᱚᱵᱡᱤ ᱡᱟᱦᱟᱸ ᱛᱤᱱᱟᱹᱜ ᱜᱮ ᱥᱚᱵᱽᱡᱤ ᱢᱮᱱᱟᱜ ᱟᱠᱟᱫ ᱡᱷᱚᱛᱚ ᱥᱚᱵᱡᱤ ᱞᱮᱠᱟ ᱠᱚ ᱪᱟᱥᱟ
ᱦᱳᱭ ᱦᱳᱭ ᱚ ᱟᱨ ᱛᱟᱦᱚᱞᱮ ᱜᱚᱢᱠᱮ ᱤᱭᱟᱹ ᱠᱟᱹᱢᱤ ᱠᱚᱫᱚ ᱱᱚᱝᱠᱟ ᱢᱟᱴ ᱱᱚᱣᱟ ᱢᱟᱴᱷ ᱠᱟᱹᱢᱤ ᱠᱚᱜᱮ ᱥᱮ ᱟᱨ ᱡᱟᱦᱟᱱᱟᱜ ᱱᱚᱝᱠᱟ ᱵᱮᱱ ᱠᱟᱹᱢᱤ ᱜᱮᱭᱟ
ᱟᱨ ᱵᱟᱝ ᱜᱮ ᱜᱚᱝᱠᱮ ᱱᱣᱟ ᱢᱟᱴ ᱠᱟᱢᱤ ᱠᱚᱜᱮ
ᱱᱚᱜᱼᱚᱭ ᱟᱨ ᱤᱭᱟᱹ ᱯᱟᱲᱦᱟᱣ ᱠᱚᱫᱚ ᱦᱳᱭᱛᱳ ᱮᱠᱷᱚᱱᱳ ᱢᱮᱱ ᱦᱚᱭᱛᱳ ᱢᱮᱱᱟᱜ ᱟᱠᱟᱟᱜ ᱵᱤᱱᱟ ᱚᱱᱟ ᱠᱚᱫᱚ ᱥᱟᱹᱨᱤᱜ ᱜᱮ
ᱦᱮᱸ ᱜᱚᱝᱠᱮ ᱱᱤᱛᱚᱜ ᱦᱚᱸ ᱯᱟᱲᱦᱟᱣ ᱠᱚᱫᱚ ᱪᱟᱹᱞᱩᱜ ᱠᱟᱱ ᱜᱮᱭᱟ
ᱦᱳᱭ ᱦᱳᱭ
ᱟᱰᱤᱭ ᱵᱟᱹᱜᱭᱱᱟ
ᱦᱳᱸᱭ ᱛᱟᱦᱚᱞᱮ ᱜᱚᱢᱠᱮ ᱚᱱᱟ ᱯᱟᱲᱦᱟᱜ ᱤᱭᱟᱹ ᱞᱤᱧ ᱠᱩᱞᱤᱭᱮᱫ ᱵᱮᱱᱟ ᱟᱪᱪᱷᱟ ᱢᱤᱫᱴᱮᱱ ᱠᱩᱠᱞᱤ ᱞᱤᱧ ᱫᱚᱦᱚᱭᱮᱫᱟ ᱤᱭᱟᱹ ᱛᱟᱦᱚᱞᱮ ᱟᱵᱚ ᱱᱤᱭᱟᱹ ᱥᱟᱱᱟᱞᱤ ᱚᱞᱪᱤᱠᱤ ᱨᱮᱱᱟᱜ ᱡᱟᱦᱟᱱᱟᱜ ᱥᱩᱵᱤᱫᱷᱟ ᱠᱚ ᱢᱮᱱᱟᱜ ᱟᱠᱟᱫ ᱛᱟᱵᱚᱱ ᱜᱮᱭᱟ
ᱦᱮᱸ ᱜᱚᱝᱠᱮ ᱟᱹᱰᱤ ᱟᱭᱢᱟ ᱜᱚᱴᱟᱝ ᱥᱟᱱᱛᱟᱞᱤ ᱚᱞ ᱪᱤᱠᱤᱱᱟᱜ ᱥᱩᱵᱤᱫᱟ ᱢᱮᱱᱟᱜ ᱟᱠᱟᱫ
ᱱᱚᱝᱠᱟ ᱢᱟᱱᱮ ᱟᱵᱚ ᱤᱥᱠᱩᱞ ᱤᱥᱠᱩᱞ ᱦᱚᱸ ᱢᱮᱱᱟᱜ ᱟᱠᱟᱫ ᱛᱟᱵᱚᱱᱟ ᱟᱨ ᱠᱚᱞᱮᱡᱽ ᱢᱟ ᱢᱮᱱᱟᱜ ᱟᱠᱟᱟᱜ ᱜᱮ ᱛᱵᱚᱱᱟ ᱠᱚᱞᱮᱡᱽ ᱠᱚᱨᱮ ᱦᱚᱠᱚ ᱯᱟᱹᱴᱷᱣᱟᱹ ᱭᱩᱜ ᱠᱚ ᱠᱟᱱᱟ ᱱᱮᱛᱟᱨ ᱫᱚ ᱟᱵᱚᱛᱚ ᱫᱚ
ᱴᱟᱣᱟᱨ ᱦᱚᱭᱛᱳ ᱰᱤᱥᱴᱟᱵ ᱮᱫ ᱠᱟᱱ ᱛᱟᱵᱮᱱᱟ
ᱦᱮᱞᱳ
ᱦᱮᱸ ᱞᱟᱹᱭᱵᱤᱱ ᱜᱚᱢᱠᱮ
ᱦᱮᱸ ᱞᱟᱹᱭ ᱫᱟᱞᱤᱧ ᱟᱞᱮ ᱱᱚᱛᱮ ᱫᱚ ᱢᱟᱱᱮ ᱮ ᱡᱟᱦᱟᱸ ᱨᱮᱱᱟᱜ ᱥᱩᱵᱤᱫᱷᱟ ᱥᱩᱵᱤᱫᱷᱟ ᱫᱚ ᱠᱟᱹᱴᱤᱡ ᱟᱹᱰᱤ ᱵᱟᱹᱲᱛᱤ ᱧᱚᱜ ᱜᱮ ᱢᱮᱱᱟᱜ ᱟᱠᱟᱫᱟ
ᱚ ᱚ ᱚᱱᱛᱮ ᱫᱚ ᱛᱟᱦᱚᱞᱮ ᱵᱟᱹᱲᱛᱤ ᱧᱚᱜ ᱜᱮ ᱢᱮᱱᱟᱜ ᱟᱠᱟᱫᱟ ᱟᱵᱚᱣᱟᱜ ᱡᱮᱴᱟ ᱥᱟᱱᱛᱷᱟᱤ ᱚᱞᱪᱤᱠᱤ ᱨᱮᱱᱟᱜ ᱢᱟᱱᱮ ᱮᱠᱷᱚᱱ ᱚᱱᱟ ᱠᱚᱫᱚ ᱢᱮᱱᱟᱜ ᱟᱠᱟᱫ ᱜᱮᱭᱟ
ᱦᱳᱭ ᱦᱳᱭ ᱦᱳᱭ
ᱟᱨ ᱟᱨ ᱟᱹᱞᱤᱧ ᱱᱚᱛᱮ ᱫᱚ ᱛᱷᱚᱲᱟ ᱜᱟᱱ ᱚᱱᱟ ᱚᱞᱪᱤᱠᱤ ᱨᱮᱱᱟᱜ ᱢᱟᱱᱮ ᱮ ᱥᱩᱵᱤᱫᱷᱟ ᱫᱚ ᱢᱮᱱᱟᱜ ᱟᱠᱟᱟᱜ ᱜᱮᱭᱟ ᱢᱮᱱᱠᱷᱟᱱ ᱛᱷᱚᱲᱟ ᱠᱚᱢ ᱢᱟᱪᱷᱟ ᱜᱮ ᱪᱮᱫᱟᱜ ᱥᱮ ᱠᱚᱢ ᱞᱤᱧ ᱢᱮᱱᱟ ᱮ ᱛᱮ ᱠᱤᱪᱷᱩ ᱢᱤᱫ ᱵᱟᱨᱭᱟ ᱤᱭᱟᱹ ᱠᱚᱨᱮ ᱞᱤᱧ ᱤᱥᱠᱩᱞ ᱨᱮᱞᱤᱧ ᱧᱮᱞᱮᱫ ᱠᱟᱱᱟ ᱡᱮ ᱯᱨᱟᱭᱢᱟᱨᱤ ᱤᱥᱠᱩᱞ ᱨᱮᱦᱚᱸ ᱚᱞᱪᱤᱠᱤ ᱪᱤᱠᱤ
ᱟᱪᱪᱷᱟ ᱟᱪᱪᱷᱟ
ᱥᱠᱩᱞ ᱨᱮᱫᱚ ᱵᱟᱪᱟᱨ ᱨᱮᱫᱚ ᱚᱱᱟ ᱫᱚ ᱥᱩᱵᱤᱫᱟ ᱫᱚ ᱢᱮᱱᱟᱜᱼᱟ
ᱟᱪᱪᱷᱟ ᱟᱪᱪᱷᱟ ᱟᱪᱪᱷᱟ ᱵᱟᱝᱜᱮ ᱜᱚᱝᱠᱮ ᱡᱟᱦᱟ ᱞᱮᱠᱟ ᱵᱮᱱ ᱞᱟᱹᱭ ᱠᱮᱫᱟ ᱯᱨᱟᱭᱢᱟᱨᱤ ᱯᱨᱟᱭᱢᱟᱨᱤ ᱤᱥᱠᱩᱞ ᱨᱮᱦᱚᱸ ᱟᱞᱮ ᱥᱮᱱ ᱫᱚ ᱢᱮᱱᱟᱜ ᱫᱚ ᱢᱮᱱᱟᱜᱼᱟ ᱥᱩᱵᱤᱷᱟ ᱯᱨᱟᱭᱢᱟᱨᱤ ᱫᱚ ᱩᱱᱟᱹᱜ ᱵᱟᱪᱩᱜ ᱟᱠᱟᱫ ᱛᱟᱵᱚᱱᱟ ᱦᱟᱭ ᱤᱥᱠᱩᱞ ᱨᱮ ᱢᱮᱱᱟᱜ ᱟᱠᱟᱫ ᱛᱟᱵᱚᱱᱟ ᱦᱟᱭ ᱤᱥᱠᱩᱞ ᱨᱮ ᱢᱮᱱᱟᱜᱼᱟ ᱟᱨ ᱠᱚᱞᱮᱡᱽ ᱨᱮ ᱢᱮᱱᱟᱜ ᱟᱠᱟᱫᱟ ᱡᱟᱹᱥᱛᱤ ᱧᱚᱜ ᱫᱚ ᱚᱱᱟ ᱯᱨᱟᱭᱢᱟᱨᱤ ᱫᱚ ᱢᱮᱱᱟᱜ ᱫᱚ ᱢᱮᱱᱟᱜᱼᱟ ᱠᱚᱢ ᱧᱚᱜ ᱜᱮ ᱢᱮᱱᱟᱜᱼᱟ
ᱦᱳᱭ ᱦᱳᱭ ᱟᱞᱮ ᱢᱤᱫ ᱵᱟᱨ ᱡᱟᱭᱜᱟ ᱨᱮ ᱞᱤᱧ ᱧᱮᱞ ᱟᱠᱟᱫᱟ ᱛᱚ ᱢᱟᱱᱮ ᱯᱨᱟᱭᱢᱟᱨᱤ ᱨᱮᱦᱚᱸ ᱠᱚ ᱟᱨᱠᱤ ᱢᱤᱫ ᱵᱟᱨᱭᱟ ᱚᱱᱠᱟ ᱢᱟᱦᱟᱥᱚᱭ ᱠᱚ ᱫᱚᱦᱚᱭᱮᱫ ᱠᱚᱜᱮᱭᱟ ᱡᱮ ᱢᱟᱱᱮ ᱚᱞ ᱪᱤᱠᱤ ᱛᱮᱦᱚᱸ ᱛᱷᱚᱲᱟ ᱯᱟᱲᱦᱟᱣ ᱵᱚᱞᱮ ᱠᱟᱹᱴᱤᱡ ᱠᱷᱚᱱ ᱛᱷᱚᱲᱟ ᱪᱮᱫ ᱞᱟᱹᱜᱤᱫ ᱵᱚᱞᱮ
ᱦᱳᱭ ᱦᱳᱭ
ᱦᱳᱭ ᱟᱫᱚ ᱵᱟᱠᱷᱟᱱ ᱱᱚᱛᱮ ᱫᱚ ᱯᱨᱟᱭᱢᱟᱨᱤ ᱫᱚ ᱢᱮᱱᱟᱜ ᱟᱠᱟᱫ ᱜᱮᱭᱟ ᱟᱨ ᱠᱚᱞᱮᱡᱽ ᱨᱮᱦᱚᱸ ᱢᱮᱱᱟᱜ ᱟᱠᱟᱫ ᱜᱮᱭᱟ ᱚᱱᱟ ᱥᱩᱵᱤᱫᱷᱟ ᱫᱚ ᱟᱵᱚᱣᱟᱜ ᱢᱟᱛᱨᱤ ᱵᱷᱟᱥᱟ ᱡᱮᱴᱟ ᱚᱱᱟ ᱥᱟᱱᱛᱷᱟᱞᱤ ᱚᱱᱟ ᱫᱚ ᱢᱮᱱᱟᱜ ᱟᱠᱟᱫ ᱛᱟᱵᱚᱱ ᱜᱮᱭᱟ
ᱟᱪᱪᱷᱟ ᱟᱪᱪᱷᱟ ᱦᱮᱸ ᱜᱚᱝᱠᱮ ᱚᱱᱟ ᱢᱟ ᱛᱟᱦᱮᱸ ᱫᱚᱨᱠᱟᱨ ᱠᱟᱱ ᱜᱮ ᱛᱚᱱᱟ ᱚᱱᱟ ᱡᱩᱫᱤ ᱵᱟᱝ ᱛᱟᱦᱮᱱ ᱛᱟᱵᱚᱱᱟ ᱛᱟᱦᱚᱞᱮ ᱛᱚ ᱚ ᱚᱱᱟ ᱦᱟᱯᱮᱱ ᱫᱤᱱᱨᱮ ᱟᱵᱚ ᱦᱚᱵᱚ ᱦᱤᱲᱤᱧ ᱡᱟᱣᱨᱟᱭᱟ ᱛᱚ ᱦᱤᱲᱤᱧ ᱞᱮᱠᱷᱟᱱ ᱛᱚ ᱵᱟᱝ ᱜᱟᱱᱚᱜ ᱛᱟᱵᱚᱱᱟ ᱦᱚᱭ
ᱦᱳᱭ ᱦᱳᱭ ᱦᱳᱭ ᱮ ᱦᱟᱯᱮᱱ ᱫᱤᱱ ᱨᱮᱦᱮᱸ ᱚᱱᱟ ᱦᱚ ᱠᱟᱱ ᱜᱮᱭᱟ